ᱨᱚᱲ ᱟᱸᱡᱚᱢᱚᱜ ᱠᱟᱱ ᱦᱮᱞᱳ
ᱞᱟᱹᱭ ᱟᱹᱧ ᱨᱚᱲ ᱟᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱᱟ ᱟᱢ ᱨᱚᱲ ᱮᱢ ᱟᱸᱡᱚᱢ ᱫᱟ ᱛᱚ ᱤᱧ ᱨᱚᱲ ᱤᱧ ᱨᱚᱲ ᱟᱸᱡᱚᱢ ᱫᱟ ᱛᱚ ᱠᱞᱤᱭᱟᱨᱞᱤ ᱫᱚ ᱵᱟᱝ ᱟᱸᱡᱚᱢᱚᱜ ᱠᱟᱱᱟ ᱦᱮᱸ ᱥᱮ ᱢᱟᱱᱮ ᱱᱮ ᱱᱮᱴᱚᱣᱟᱨᱠ ᱫᱚᱢᱮ ᱯᱨᱚᱵᱞᱮᱢ ᱮ ᱛᱟᱢ ᱱᱮᱴᱳᱣᱟᱨᱠ ᱠᱞᱤᱭᱟᱨ ᱵᱟᱝ ᱟᱸᱡᱚᱢᱚᱜ ᱠᱟᱱᱟ ᱠᱞᱤᱭᱟᱨ ᱥᱟᱦᱤᱡ
ᱦᱮ
ᱟ ᱟᱸᱡᱚᱢ ᱠᱮᱫᱟ ᱵᱮᱱ ᱦᱮᱞᱳ
ᱞᱟᱹᱭ ᱟᱹᱧ ᱪᱮᱫ ᱠᱚᱯᱮ ᱪᱤᱠᱟᱹᱭᱮᱫᱟᱹ
ᱨᱚᱲ ᱱᱤᱛᱚᱜ ᱫᱚ ᱚᱲᱟᱜ ᱨᱮᱜᱮ
ᱚ ᱡᱚᱢ ᱠᱚ ᱦᱩᱭᱱᱟ
ᱦᱮᱸ ᱡᱚᱢ ᱠᱚᱫᱚ ᱦᱩᱭ ᱱᱟ
ᱚ ᱟᱪᱪᱷᱟ ᱱᱤᱛᱚᱜ ᱪᱤᱠᱟᱹᱛᱮ ᱱᱤᱛᱚᱜ ᱢᱟᱱᱮ ᱟᱵᱚ ᱧᱮᱞ ᱢᱮ ᱦᱮᱸᱥᱮ ᱤᱧ ᱢᱤᱫᱴᱮᱱ ᱠᱟᱛᱷᱟᱧ ᱞᱟᱹᱭᱟ ᱡᱟᱦᱟᱸ ᱫᱚ ᱛᱚ ᱜᱟᱹᱭ ᱠᱟᱰᱟ ᱠᱚ ᱥᱮ ᱰᱟᱝᱨᱤ ᱠᱚ ᱩᱱᱟᱹᱜ ᱪᱮᱫᱟᱜ ᱵᱟᱠᱚ ᱧᱮᱞᱚᱜ ᱠᱟᱱᱟ
ᱵᱟᱝ ᱧᱮᱞ ᱨᱮᱱᱟᱜ ᱠᱟᱨᱚᱱ ᱫᱚ ᱦᱩᱭᱩᱜ ᱠᱟᱱᱟ ᱱᱮᱛᱟᱨ ᱢᱟ ᱵᱟᱹᱫᱽ ᱨᱮ ᱢᱟᱱ ᱥᱤᱭᱳᱜ
ᱦᱮᱸ
ᱞᱟᱹᱜᱤᱫ ᱛᱮ ᱢᱟ ᱴᱨᱟᱠᱴᱟᱨ ᱠᱚ ᱵᱮᱵᱚᱦᱟᱨᱮᱫ-ᱟ
ᱚ
ᱤᱱᱟᱹ ᱠᱷᱟᱹᱛᱤᱨ ᱰᱟᱝᱨᱤ ᱠᱚᱨᱮᱱᱟᱜ ᱵᱮᱵᱚᱦᱟᱨ ᱫᱚ ᱠᱚᱢ ᱠᱟᱱᱟ ᱟᱨ ᱤᱧᱫᱩ ᱞᱟᱹᱭᱟ ᱦᱩᱲᱩ ᱵᱟᱹᱫᱽ ᱠᱷᱚᱱᱟᱜ ᱟᱹᱜᱩ ᱞᱟᱹᱜᱤᱫ ᱛᱮ ᱚᱱᱟ ᱦᱚᱸ ᱴᱨᱟᱠᱴᱟᱨ ᱜᱮᱠᱚ ᱵᱮᱵᱚᱦᱟᱨᱮᱫ-ᱟ ᱱᱤᱛ ᱜᱟᱹᱰᱤ ᱠᱚᱨᱮᱱᱟᱜ ᱡᱟᱹᱥ ᱦᱩᱭ ᱪᱟᱞ ᱦᱮᱡ ᱠᱟᱱᱟ ᱛᱚ ᱚᱱᱟ ᱠᱷᱟᱹᱛᱤᱨ ᱛᱮ ᱦᱳᱭᱛᱚ ᱰᱟᱝᱨᱤ ᱨᱮᱱᱟᱜ ᱵᱮᱵᱚᱦᱟᱨ ᱫᱚ ᱠᱚᱢ ᱠᱟᱱᱟ
ᱚ ᱟᱫᱚ ᱦᱤᱛᱚᱜ ᱫᱚ ᱩᱱᱟ. ᱜ ᱵᱮᱵᱚᱦᱟᱨ ᱵᱟᱹᱱᱩᱜ ᱠᱟᱫᱟ ᱦᱮᱥᱮ ᱱᱚᱣᱟ ᱫᱚ ᱦᱮ ᱵᱟᱝ
ᱦᱮ ᱦᱮ
ᱪᱮᱫᱟᱜ ᱱᱚᱣᱟ ᱫᱤᱱ ᱫᱤᱱ ᱛᱮᱫᱚ ᱛᱟᱞᱦᱮ ᱛᱚ ᱱᱚᱣᱟ ᱫᱚ ᱛᱟᱞᱦᱮ ᱛᱚ ᱢᱟᱱᱮ ᱛᱚ ᱪᱟᱵᱟ ᱩᱛᱟᱹᱨᱚᱜ ᱟ ᱥᱮ ᱱᱚᱣᱟ ᱫᱚ ᱟᱵᱚ ᱛᱤᱱᱟᱹᱜ ᱴᱷᱤᱠᱚᱜ ᱠᱟᱱᱟ ᱱᱚᱣᱟ ᱪᱟᱵᱟ ᱨᱮᱱᱟᱜ ᱡᱩᱫᱤ ᱵᱚᱱ ᱪᱟᱵᱟ ᱦᱚᱪᱚᱭᱟ
ᱦᱮᱸ ᱱᱚᱣᱟ ᱫᱚ ᱦᱟᱸᱜ ᱪᱤᱠᱟᱹᱧ ᱞᱟᱹᱭᱟ ᱵᱟᱹᱧ ᱵᱩᱡᱷᱟ. ᱜ ᱠᱟᱱᱟ ᱠᱟᱨᱚᱱ ᱤᱭᱟ. ᱟᱯᱰᱮᱴ ᱪᱟᱞᱟᱜ ᱠᱟᱱ ᱛᱟᱵᱚᱱᱟ ᱥᱮ ᱫᱤᱥᱚᱢ ᱛᱟᱦᱚᱞᱮ ᱥᱮᱫᱟᱭ ᱞᱮᱠᱟ ᱫᱚᱢᱟ ᱪᱮᱫ ᱦᱚᱸ ᱵᱟᱹᱱᱩᱜ ᱠᱟᱫᱟ ᱱᱤᱛᱚᱜ ᱫᱚ ᱦᱚᱲ ᱠᱚ ᱞᱟᱹᱭᱮᱫ-ᱟ ᱡᱮ ᱰᱟᱝᱨᱤ ᱢᱮᱨᱚᱢᱮ ᱪᱮᱫᱟᱜ ᱮᱢ ᱠᱚᱥᱴᱚᱭᱟ ᱠᱚᱥᱴᱚ ᱦᱚᱸ ᱟᱨ ᱢᱟᱱᱮ ᱰᱟᱝᱨᱤ ᱠᱚᱛᱮ ᱫᱚ ᱠᱟᱹᱴᱤᱡ ᱰᱮᱨᱤᱜ ᱜᱮᱭᱟ ᱢᱟᱱᱮ ᱥᱤᱭᱳᱜ ᱫᱚ ᱟᱨ ᱚᱱᱮ ᱜᱟᱹᱲᱤ ᱛᱮᱫᱚ ᱞᱚᱜᱚᱱ ᱫᱷᱟᱨᱟ ᱥᱤᱭᱳᱜ ᱠᱚ ᱦᱩᱭᱩᱜ-ᱟ ᱢᱟᱱᱮ ᱴᱟᱭᱤᱢ ᱠᱚ ᱵᱟᱝ ᱞᱚᱜᱚᱱ ᱞᱚᱜᱚᱱ ᱥᱤ ᱠᱟᱛᱮᱜ ᱠᱚ ᱨᱚᱦᱚᱭ ᱫᱟᱲᱮᱭᱟᱜᱼᱟ ᱚᱱᱟ ᱠᱚ ᱟᱥᱟᱛᱮ
ᱥᱮ ᱚᱱᱟ ᱠᱚ ᱩᱭᱦᱟᱹᱨ ᱪᱤᱱᱛᱟᱹ ᱠᱟᱛᱮᱜ ᱜᱮ ᱱᱚᱣᱟ ᱫᱚ ᱱᱚ ᱠᱟ ᱢᱟᱱᱮ ᱠᱚ ᱚᱱᱟ ᱠᱚ ᱥᱮ ᱚᱱᱟ ᱠᱚ ᱩᱭᱦᱟᱹᱨ ᱪᱤᱱᱛᱟᱹ ᱠᱟᱛᱮᱜ ᱱᱚᱣᱟ ᱫᱚᱠᱚ ᱱᱚᱝᱠᱟ ᱜᱮᱫᱟ ᱥᱮ ᱪᱮᱜ ᱡᱮ ᱵᱟᱵᱚᱱ ᱟᱹᱥᱩᱞ ᱠᱚᱣᱟ ᱩᱝᱠᱩ ᱟᱞᱚᱠᱚ ᱠᱚᱥᱴᱚᱜ ᱢᱟ ᱦᱮᱸ ᱵᱟᱝ
ᱦᱳᱭ
ᱚ ᱟᱪᱪᱷᱟ ᱟᱪᱪᱷᱟ ᱛᱟᱦᱞᱮ ᱦᱚᱭᱛᱚ ᱱᱤᱛᱚᱜ ᱫᱚ ᱤᱱᱟᱹ ᱠᱟᱨᱚᱱ ᱛᱮ ᱱᱚᱣᱟ ᱠᱚᱫᱚ ᱦᱟᱜ ᱵᱚᱱᱫᱚ ᱦᱟᱛᱟᱲ ᱚᱱᱟ ᱡᱟᱦᱟᱸ ᱫᱚ ᱩᱱᱟᱹᱜ ᱚᱱᱟ ᱪᱚᱞ ᱵᱟᱹᱱᱩᱜ ᱠᱟᱫᱟ ᱦᱮ ᱵᱟᱝ
ᱦᱳᱭ
ᱩᱸ ᱛᱟᱯᱚᱨᱮ ᱱᱤᱛᱚᱜ ᱧᱮᱞᱚᱜ ᱧᱮᱞ ᱫᱚᱠᱚ ᱧᱮᱞᱚᱜ ᱠᱚ ᱪᱮᱸᱬᱮ ᱠᱚᱦᱚᱸ ᱩᱱᱟᱹᱜ ᱨᱟᱜ ᱠᱚ ᱵᱟᱝ ᱟᱸᱡᱚᱢᱚᱜ ᱠᱟᱱᱟ
ᱦᱩᱸ ᱚᱱᱮ ᱨᱟᱜᱟᱭ ᱪᱤᱠᱟᱹᱛᱮ ᱧᱮᱞᱚᱜᱼᱟ ᱪᱤᱠᱟᱹᱛᱮ ᱡᱟᱦᱟᱸ ᱨᱮ ᱪᱮᱸᱬᱮ ᱠᱚᱠᱚ ᱵᱚᱥᱚᱵᱟᱥ
ᱚᱝᱠᱟᱱᱟᱜ ᱫᱟᱲᱮ ᱠᱚᱜᱮᱛᱚ ᱵᱚᱱ ᱩᱡᱟᱹᱲ ᱪᱟᱵᱟᱭᱮᱜᱼᱟ ᱾
ᱦᱳᱭ ᱚᱱᱟ ᱜᱮᱵᱚᱱ ᱩᱡᱟᱹᱲᱮᱜ ᱜᱮ ᱢᱮᱱᱠᱷᱟᱱ ᱟᱵᱚ ᱡᱷᱚᱛᱚ ᱜᱮᱵᱚᱱ ᱵᱩᱡᱷᱟᱹᱣ ᱫᱟᱲᱮᱜ ᱠᱟᱱᱟ ᱜᱮ ᱟᱵᱚ ᱵᱚᱱ ᱩᱡᱟᱹᱲ ᱫᱟ ᱢᱮᱱᱠᱷᱟᱱ ᱛᱟ. ᱣ ᱨᱮᱦᱚᱸ ᱪᱮᱫᱟᱜ ᱟᱨᱚ ᱢᱟᱹᱱᱢᱤ ᱠᱚ ᱟᱵᱚ ᱵᱚᱱ ᱵᱩᱡᱷᱟᱹᱣ ᱠᱚᱢᱟ ᱥᱮ ᱵᱚᱭᱮᱥᱠᱚ ᱦᱚᱲ ᱠᱚ ᱦᱮᱸᱥᱮ ᱡᱮ ᱱᱚᱣᱟ ᱩᱡᱟᱹᱲ ᱱᱚᱣᱟ ᱡᱤᱱᱤᱥᱴᱟᱜ ᱫᱚ ᱡᱮᱢᱚᱱ ᱟᱞᱚ ᱦᱳᱭᱳᱜ
ᱧᱮᱞ
ᱚᱰᱮ ᱠᱟᱹᱴᱤᱡ ᱥᱮ ᱴᱟᱣᱟᱨ ᱢᱟ ᱰᱤᱥᱴᱟᱵᱮᱫ ᱛᱟᱢ ᱜᱤᱭᱟ. ᱦᱩᱸ
ᱦᱤᱛᱚᱜ ᱦᱚ
ᱫᱤᱱ ᱫᱤᱱ ᱛᱮ ᱢᱟᱱᱮ ᱡᱷᱚᱛᱚ ᱜᱮ ᱟᱫᱚᱜ ᱫᱤᱱ ᱫᱤᱱ ᱛᱮ ᱡᱷᱚᱛᱚ ᱜᱮ
ᱯᱚᱵᱞᱮᱢ ᱩᱻ ᱛᱮᱭᱟᱨᱚᱜ ᱠᱟᱱᱟ
ᱫᱤᱱ ᱫᱤᱱᱛᱮ ᱡᱷᱚᱛᱚ ᱜᱮ ᱟᱫ ᱪᱟᱵᱟᱜ ᱠᱟᱱᱟ ᱟᱨᱠᱤ ᱡᱟᱦᱟᱸ ᱫᱚ ᱟᱵᱚ ᱵᱟᱵᱚᱱ ᱢᱟᱱᱮ ᱪᱮᱜᱠᱟᱹᱧ ᱞᱟᱹᱭᱟᱢᱟ ᱵᱟᱵᱚᱱ ᱤᱭᱟᱹ ᱫᱟᱲᱮᱭᱟᱜ ᱠᱟᱱᱟ ᱡᱟᱸᱜᱮ ᱫᱟᱨᱟᱢ ᱫᱟᱲᱮᱭᱟᱜ ᱠᱟᱱᱟ ᱚᱱᱟ
ᱦᱩᱸ
ᱥᱮ ᱟᱵᱚ ᱠᱷᱟᱹᱛᱤᱨ ᱜᱮ ᱦᱟᱸᱜ ᱱᱚᱣᱟ ᱫᱚ ᱦᱟᱸᱜ ᱱᱚᱝᱠᱟᱜ ᱠᱟᱱᱟ ᱡᱟᱦᱟᱸ ᱫᱚ ᱟᱫᱚᱜ ᱠᱟᱱᱟ ᱟᱨᱠᱤ
ᱦᱳᱭ ᱦᱳᱭ
ᱦᱮᱸ ᱥᱮ ᱵᱟᱝ ᱾
ᱦᱳᱭ
ᱛᱟᱯᱚᱨᱮ ᱱᱤᱛᱚᱜ ᱪᱮᱸᱬᱮ ᱠᱚ ᱡᱟᱦᱟᱸ ᱨᱮᱠᱚ ᱟᱵᱚᱜᱼᱟ ᱚᱱᱟ ᱠᱚᱨᱮᱱᱟᱜ ᱦᱚᱸ ᱫᱟᱨᱮ ᱠᱚ ᱵᱟᱹᱱᱩᱜᱼᱟ ᱥᱮ
ᱦᱮᱸ
ᱦᱮᱸ ᱵᱟᱝ?
ᱦᱩᱸ ᱾
ᱦᱚ ᱦᱳᱭ ᱾ ᱤᱱᱟᱹ ᱠᱟᱨᱚᱱ ᱛᱮ ᱚᱱᱟ ᱚᱝᱠᱟ ᱠᱟᱱᱟ ᱾ ᱟ ᱛᱟᱦᱞᱮ ᱟᱯᱮ ᱫᱚ ᱛᱟᱦᱞᱮ ᱦᱩᱲᱩ ᱨᱚᱦᱚᱭ ᱠᱚᱫᱚ ᱯᱮ ᱟᱨᱚᱝᱵᱚ ᱠᱮᱫᱟ ᱥᱮ
ᱦᱮᱸ ᱦᱚᱜᱚᱭ ᱟᱨᱟᱢᱵᱚ ᱟᱠᱟᱜ ᱜᱮᱭᱟᱞᱮ ᱵᱟᱝ ᱫᱚ ᱵᱟᱝ ᱛᱮᱦᱤᱧ ᱫᱚ ᱦᱟᱸᱜ ᱵᱷᱤᱛᱟᱹ ᱠᱚ ᱪᱷᱟᱰᱟᱣᱮᱫᱼᱟ ᱢᱩᱱᱤᱥ ᱠᱟᱜ ᱠᱚᱣᱟᱞᱮ
ᱦᱮᱸ ᱾
ᱛᱮ ᱢᱟᱢᱤ ᱦᱟᱸᱜᱼᱮ ᱪᱟᱞᱟᱣ ᱠᱟᱱᱟᱭ ᱠᱷᱟᱹᱡᱟᱹᱲᱤ ᱤᱫᱤᱦᱚᱴᱚ ᱾
ᱚᱻ ᱾
ᱜᱟᱯᱟ ᱵᱟᱝᱠᱷᱟᱱ ᱢᱮᱭᱟᱝ ᱠᱚᱥᱮᱜ ᱦᱟᱸᱜ ᱞᱮ ᱨᱚᱦᱚᱭᱟ ᱾ ᱛᱮ ᱦᱟᱸᱜ ᱵᱷᱤᱛᱟᱹ ᱠᱚ ᱪᱷᱟᱴᱟᱣ ᱮᱜᱼᱟ ᱟᱨ ᱢᱤᱫ ᱫᱷᱟᱣ ᱦᱟᱸᱜ ᱢᱟᱢᱟ ᱦᱟᱸᱜᱼᱮ ᱞᱚᱥᱚᱫᱟᱭ ᱾
ᱦᱮᱸ ᱻ
ᱜᱟᱯᱟ ᱠᱷᱚᱱ ᱫᱚ ᱦᱟᱸᱜ ᱨᱚᱦᱚᱭᱞ ᱞᱮ ᱟᱨᱟᱢᱵᱷᱚᱭᱟ ᱢᱚᱱᱮᱭᱟ ᱠᱟᱜᱞᱮ᱾
ᱟᱪᱷᱟ ᱦᱮᱸ ᱱᱤᱛᱚᱜ ᱡᱮᱢᱚᱱ ᱢᱟᱢᱟ ᱢᱟᱢᱤ ᱵᱚᱱ ᱞᱟᱹᱭ ᱜᱮᱭᱟ ᱦᱮᱸ ᱥᱮ ᱢᱟᱢᱟ ᱢᱟᱢᱤ᱾ ᱠᱟᱠᱩ ᱠᱟᱹᱠᱤᱢᱟ ᱟᱪᱷᱟ ᱡᱮ ᱱᱚᱜᱼᱚᱭ ᱡᱮ ᱠᱟᱠᱩ ᱠᱟᱹᱠᱤᱢᱟ ᱠᱟᱛᱷᱟᱴᱟᱜ ᱮ ᱥᱮ ᱫᱟᱫᱟ ᱫᱤᱫᱤ᱾ ᱚ ᱢᱟᱱᱮ ᱚᱠᱟᱴᱟᱜ ᱠᱟᱛᱷᱟ ᱫᱚ ᱵᱟᱝᱞᱟ ᱠᱟᱛᱷᱟ ᱠᱟᱱᱟ ᱡᱟᱭᱦᱩᱠ ᱾ ᱫᱤᱠᱩ ᱠᱟᱛᱷᱟ ᱠᱟᱱᱟ ᱠᱟᱠᱩ ᱫᱚ ᱦᱚᱲ ᱠᱟᱛᱷᱟ ᱥᱮ ᱫᱤᱠᱩ ᱠᱟᱛᱷᱟ ᱠᱟᱱᱟ?
ᱦᱩᱸ ᱠᱟᱠᱩ ᱫᱚ ᱦᱟᱸᱜ ᱫᱤᱠᱩ ᱠᱟᱛᱷᱟ ᱠᱟᱱ ᱜᱮᱭᱟ ᱟᱫᱚ ᱚᱵᱚᱥᱮᱫ ᱫᱚ ᱦᱟᱸᱜ ᱪᱚᱞ ᱜᱮᱭᱟ ᱛᱚ ᱚᱱᱠᱟ ᱦᱟᱸᱜ ᱡᱮ
ᱦᱩᱸ ᱦᱩᱸ ᱾
ᱥᱟᱱᱛᱟᱲ ᱨᱚᱲ ᱢᱮᱱᱫᱚ ᱦᱚᱯᱚᱱ ᱟᱭᱳ ᱥᱮ ᱦᱚᱯᱚᱱᱵᱟ ᱚᱱᱟ ᱠᱚᱫᱚ ᱦᱟᱸᱜ ᱢᱟᱱᱮ ᱵᱟᱝᱠᱚ ᱞᱟᱹᱭᱮᱜᱼᱟ᱾
ᱦᱮᱸ
ᱠᱟᱹᱠᱩ ᱠᱟᱹᱠᱤ ᱢᱟᱱᱮ ᱡᱟᱹᱥᱛᱤᱜ ᱠᱟᱱᱟ᱾
ᱦᱮᱸ
ᱮᱠᱷᱟᱱ ᱫᱤᱠᱩ ᱠᱟᱛᱷᱟ ᱠᱟᱱ ᱜᱮᱭᱟ ᱟᱨ ᱵᱟᱝᱠᱷᱟᱱ ᱟᱵᱚ ᱫᱚ ᱵᱮᱝᱜᱚᱞ ᱨᱮᱱ ᱢᱟᱹᱱᱢᱤ ᱥᱟᱱᱛᱟᱲ ᱫᱚ ᱦᱟᱸᱜ ᱵᱮᱝᱜᱚᱞ ᱫᱚ ᱢᱮᱥᱟ ᱛᱟᱸᱦᱮᱱ ᱜᱮᱭᱟ᱾ ᱵᱮᱝᱜᱚᱞ ᱠᱟᱹᱴᱤᱡ ᱯᱩᱨᱟᱹ ᱯᱩᱨᱤ ᱥᱟᱱᱛᱟᱲ ᱠᱟᱛᱷᱟ ᱵᱟᱝ ᱵᱚᱱ ᱨᱚᱲᱟ᱾
ᱚ ᱟᱪᱷᱟ ᱦᱳᱭ ᱱᱚᱣᱟ ᱫᱚ ᱠᱤᱱᱛᱩ ᱡᱟᱹᱥᱛᱤ ᱠᱟᱭᱛᱮ ᱤᱧᱟᱜ ᱡᱟᱹᱥᱛᱤ ᱠᱟᱭ ᱫᱚ ᱵᱟᱝ ᱜᱚᱴᱟ ᱜᱮ ᱟᱨ ᱠᱤ ᱱᱚᱣᱟ ᱫᱚ ᱚᱱᱠᱟ ᱠᱚ ᱦᱚᱦᱚᱭ ᱜᱮᱭᱟ ᱡᱮᱢᱚᱱ ᱟᱵᱚᱣᱟᱜ ᱫᱚ ᱡᱮᱢᱚᱱ ᱢᱮᱱᱟᱜ ᱛᱟᱵᱚᱱᱟ ᱥᱟᱱᱛᱟᱲᱟᱜ ᱫᱚ ᱡᱟᱦᱟᱸ ᱫᱚ ᱦᱚᱲ ᱛᱮᱫᱚ ᱦᱚᱯᱚᱱ ᱟᱭᱳ ᱦᱚᱯᱚᱱ ᱵᱟ ᱥᱮ ᱫᱟᱹᱭ ᱫᱤᱫᱤ ᱫᱚ ᱡᱮᱢᱚᱱ ᱵᱚ ᱞᱟᱹᱭᱟ ᱦᱮᱸ ᱥᱮ ᱟᱨ ᱢᱟᱢᱚ - ᱢᱟᱹᱢᱤ ᱨᱮᱱᱟᱜ ᱠᱟᱛᱷᱟ ᱫᱚ ᱦᱟᱸᱜ ᱡᱟᱹᱱᱤᱡ ᱠᱷᱟᱱ ᱤᱱᱟᱹ ᱜᱮ ᱠᱟᱱᱟ ᱦᱚᱭᱛᱳ ᱤᱧ ᱢᱚᱱᱮᱭᱤᱧ᱾ ᱚᱱᱟ ᱫᱚ ᱦᱟᱸᱜ ᱵᱟᱹᱧ ᱟᱸᱡᱚᱢ ᱟᱠᱟᱫᱟ᱾ ᱦᱮᱸᱥᱮ ᱾
ᱚᱱᱟ ᱨᱮᱱᱟᱜ ᱦᱚᱸ ᱦᱳᱭᱛᱳ ᱵᱷᱮᱜᱟᱨ ᱫᱚ ᱢᱮᱱᱟᱜ ᱟᱠᱟᱫ ᱜᱮᱭᱟ᱾ ᱠᱟᱨᱚᱱ ᱪᱤᱠᱟᱹᱛᱮ ᱦᱩᱭᱩᱜ ᱛᱟᱵᱚᱱᱟ ᱚᱱᱟ ᱫᱚ ᱢᱟ ᱞᱟᱹᱭ ᱢᱮ᱾
ᱦᱮᱸ ᱦᱮᱸ ᱢᱟᱱᱮ ᱡᱷᱚᱛᱚ ᱜᱮᱛᱚ ᱵᱷᱮᱜᱟᱨ ᱠᱟᱱ ᱛᱟᱵᱚᱱᱟ ᱠᱤᱱᱛᱩ ᱡᱷᱚᱛᱚ ᱫᱚ ᱵᱟᱵᱚᱱ ᱵᱟᱰᱟᱭ ᱜᱮᱭᱟ ᱚᱠᱟᱴᱟᱜ ᱥᱚᱴᱷᱤᱠ ᱥᱮ ᱪᱮᱫ᱾
ᱦᱳᱭ ᱦᱳᱭ ᱠᱟᱨᱚᱱ ᱥᱮᱫᱟᱭ ᱠᱷᱚᱱᱟᱜ ᱚᱱᱠᱟ ᱜᱮ ᱟᱸᱡᱚᱢ ᱟᱹᱜᱩ ᱦᱩᱭ ᱟᱠᱟᱱᱟ᱾
ᱦᱳᱭ ᱥᱮᱫᱟᱭ ᱠᱷᱚᱱᱟᱜ ᱜᱮ᱾ ᱥᱮᱫᱟᱭ ᱠᱷᱚᱱᱟᱜ ᱚᱱᱠᱟ ᱜᱮᱠᱚ ᱡᱟᱹᱱᱤᱡ ᱠᱷᱟᱱ ᱠᱚ ᱦᱚᱦᱚ ᱟᱹᱜᱩ ᱟᱠᱟᱫᱟ ᱦᱮᱸ ᱥᱮ ᱵᱟᱝ ᱤᱱᱟᱹ ᱠᱟᱨᱚᱱ ᱛᱮ ᱱᱤᱛᱚᱜ ᱦᱚᱸ ᱪᱚᱞ ᱢᱮᱱᱟᱜ ᱜᱮᱭᱟ ᱦᱮᱸᱥᱮ᱾
ᱦᱮᱸ
ᱡᱟᱦᱟᱸ ᱫᱚ ᱱᱤᱛ ᱫᱷᱟᱹᱨᱤᱡ ᱛᱮᱦᱚᱸ ᱢᱚᱱᱮ ᱦᱚᱦᱚᱭᱮᱜᱼᱟ ᱟᱨᱠᱤᱠ
ᱦᱩᱸ
ᱦᱩᱸ ᱟᱨ ᱛᱟᱦᱚᱞᱮ ᱦᱮᱸ ᱞᱟᱹᱭ ᱢᱮ᱾
ᱢᱟᱱᱮ ᱦᱮᱸᱛᱟᱨ ᱫᱤᱱ ᱥᱮᱫᱟᱭᱮᱢ ᱫᱤᱥᱟᱹ ᱵᱟᱲᱮᱫ ᱠᱚᱣᱟ ᱢᱟᱱᱮ ᱰᱩᱞᱩᱰᱩᱝ ᱵᱤᱧ ᱠᱚ ᱟᱹᱰᱤ ᱡᱟᱹᱥᱛᱤ ᱛᱟᱸᱦᱮ ᱠᱟᱱᱟ ᱱᱤᱛᱚᱜ ᱟᱥᱟᱲ ᱵᱚᱸᱜᱟ ᱨᱮ ᱠᱷᱟᱱ ᱧᱮᱞ ᱢᱮ ᱜᱚᱴᱟᱢ ᱧᱮᱞᱟ ᱮᱸ ᱱᱮᱛᱟᱨ ᱢᱟ ᱩᱱᱠᱩ ᱦᱚᱸ ᱵᱟᱠᱚ ᱫᱤᱥᱟᱹᱜ ᱠᱟᱱᱟ ᱱᱚᱣᱟ ᱨᱮ ᱱᱚᱣᱟ ᱨᱮᱱᱟᱜ ᱚᱡᱮᱢ ᱞᱟᱹᱭ ᱫᱟᱲᱮᱭᱟᱜᱼᱟ?
ᱟᱫᱚ ᱦᱳᱭ ᱱᱤᱛᱳᱜ ᱫᱚ ᱱᱩᱠᱩ ᱮᱠᱟᱨᱚᱱ ᱛᱮ ᱦᱚᱭᱛᱳ ᱵᱟᱠᱚ ᱫᱤᱥᱟᱹᱜ ᱠᱟᱱᱟ ᱱᱤᱛᱚᱜ ᱫᱚ ᱚᱱᱠᱟ ᱞᱟᱦᱟᱛᱮ ᱞᱮᱠᱟ ᱫᱚ ᱫᱟᱜ ᱡᱟᱹᱲᱤ ᱫᱚ ᱵᱟᱝ ᱦᱩᱭᱩᱜ ᱠᱟᱱᱟ ᱥᱮ ᱦᱩᱰᱩᱨ ᱵᱤᱡᱽᱞᱤ ᱟᱛᱮᱜ᱾ ᱱᱮᱛᱟᱨ ᱫᱚ ᱩᱱᱟᱹᱜ ᱩᱱᱟᱹᱜ ᱫᱚ ᱚᱱᱠᱟ ᱫᱚ ᱵᱟᱝ ᱦᱩᱭᱩᱜ ᱠᱟᱱᱟ ᱦᱩᱭᱩᱜ ᱠᱟᱱ ᱨᱮᱦᱚᱸ ᱢᱤᱫ ᱜᱷᱟᱹᱲᱤᱡ᱾ ᱞᱟᱹᱭᱟᱠᱚ ᱥᱮ ᱪᱮᱫ ᱩᱱᱠᱩ ᱫᱚ ᱪᱮᱛᱟᱱ ᱠᱷᱚᱱᱟᱜ ᱧᱩᱨᱩᱜᱼᱟ, ᱡᱟᱦᱟᱸ ᱫᱚ ᱚᱱᱟ ᱦᱩᱰᱩᱨ ᱵᱤᱡᱽᱞᱤ ᱥᱟᱶᱛᱮ ᱦᱮᱸᱥᱮ
ᱦᱩᱰᱩᱨ ᱵᱤᱡᱽ ᱫᱤᱥᱚᱢᱛᱮ ᱪᱮᱛᱟᱱ ᱠᱷᱚᱱᱟᱜ ᱠᱚ ᱧᱩᱨᱩᱜᱼᱟ ᱩᱱᱠᱩ ᱫᱚ ᱵᱟᱵᱮᱨ ᱞᱮᱠᱟ ᱢᱤᱫ ᱥᱮᱫ ᱨᱮ ᱯᱟᱠ ᱠᱟᱛᱮᱜ ᱪᱟᱸᱫᱳ ᱵᱚᱸᱜᱟᱨᱮᱱ ᱟᱡᱚᱢ ᱵᱟᱲᱟ ᱠᱟᱫᱟᱧ
ᱚ ᱦᱳᱭ ᱟᱫᱚ ᱤᱧ ᱡᱟᱦᱟᱸ ᱞᱮᱠᱟᱧ ᱟᱸᱡᱚᱢ ᱟᱠᱟᱫᱟ ᱥᱮ ᱢᱟᱱᱮ ᱠᱚ ᱞᱟᱹᱭ ᱟᱠᱟᱫᱟ ᱟᱨᱠᱤ ᱚᱱᱠᱟᱜᱮᱫᱚ ᱤᱧ ᱦᱚᱧ ᱵᱟᱲᱟᱭᱟ ᱠᱟ ᱫᱚ ᱧᱩᱨᱩᱜ ᱜᱮᱭᱟ ᱟᱨᱠᱤ ᱪᱮᱛᱟᱝ ᱠᱷᱱᱟᱜ ᱦᱩᱰᱩᱨ ᱦᱩᱰᱩᱨ ᱵᱤᱞᱤᱭᱟᱛᱜ ᱥᱮ ᱚᱱᱟ ᱥᱟᱰᱮ ᱛᱚᱨᱟᱮ ᱥᱮ ᱢᱤᱫᱴᱮᱱ ᱚᱲᱟᱜ ᱪᱮᱛᱟᱱ ᱨᱮ ᱥᱮ ᱡᱟᱭᱦᱳᱠ ᱠᱚ ᱧᱩᱨᱩᱜ ᱰᱷᱩᱢᱵᱟᱹᱜ ᱠᱟᱛᱮᱫ ᱡᱛᱚ ᱱᱤᱛ ᱫᱚ ᱩᱱᱠᱩ ᱦᱚᱸ ᱵᱟᱠᱚ ᱧᱮᱞᱚᱜ ᱠᱟᱱᱟ ᱩᱱᱟᱹᱜ ᱴᱟᱜ ᱫᱚ, ᱟᱥᱟᱲ ᱵᱚᱸᱜᱟ ᱫᱚ ᱡᱟᱦᱟᱸ ᱨᱮᱜᱮᱢ ᱠᱚᱭᱚᱜᱟ ᱚᱸᱰᱮ ᱜᱮᱢ ᱧᱮᱞ ᱧᱟᱢᱮᱭᱟ ᱥᱮᱠᱤ ᱠᱷᱮᱛ ᱵᱟᱹᱫᱽ ᱠᱚᱨᱮ ᱠᱚ ᱛᱟᱦᱮᱱ ᱜᱮᱭᱟ
ᱦᱩᱸ ᱟᱪᱪᱷᱟ ᱱᱚᱣᱟ ᱠᱤ ᱥᱟᱹᱨᱤ ᱠᱟᱛᱷᱟ ᱠᱟᱱᱟ ᱢᱟᱱᱮ ᱪᱤᱠᱟᱹᱛᱮ ᱪᱮᱸᱛᱟᱱ ᱠᱷᱱᱟᱜ ᱠᱚ ᱧᱩᱨᱩᱜᱼᱟ
ᱥᱟᱹᱨᱤ ᱠᱟᱛᱷᱟ ᱫᱚ ᱠᱟᱱᱟ ᱥᱮ ᱵᱟᱝ ᱚᱱᱟ ᱫᱚ ᱤᱧ ᱫᱚ ᱦᱟᱜ ᱜᱚᱞᱯᱚ ᱨᱮ ᱟᱡᱚᱢ ᱠᱟᱫᱟ ᱦᱳᱭᱛᱚ ᱢᱮᱫ ᱛᱮᱫᱚ ᱦᱟᱜ ᱧᱮᱞ ᱟᱠᱟᱫ ᱠᱚᱣᱟᱮ ᱡᱮ ᱪᱮᱛᱟᱱ ᱠᱷᱱᱟᱜ ᱜᱮ ᱱᱩᱨᱩᱜᱼᱟ ᱢᱮᱱᱛᱮ
ᱠᱟᱹᱦᱱᱤ ᱞᱮᱠᱟᱛ ᱛᱠᱚ ᱞᱟᱹᱭᱟ ᱡᱮ ᱜᱚᱲᱚᱢ ᱦᱟᱲᱟᱢ ᱜᱚᱲᱚᱢ ᱵᱩᱲᱦᱤ ᱰᱩᱞᱩᱰᱩᱝ ᱵᱤᱧ ᱫᱚ ᱢᱟᱱᱮ ᱪᱮᱛᱟᱱ ᱠᱷᱚᱱ ᱜᱮ ᱧᱩᱨᱩᱜᱼᱟ
ᱦᱳᱭ ᱟᱵᱚ ᱫᱚ ᱡᱮ ᱡᱟᱦᱟᱱᱟᱜ ᱜᱮ ᱱᱤᱛᱚᱜ ᱫᱚ ᱦᱳᱭᱛᱳ ᱩᱱᱟᱹᱜ ᱴᱟ ᱫᱚ ᱵᱟᱵᱚᱱ ᱵᱟᱲᱟᱭᱟ ᱢᱮᱱᱠᱷᱟᱱ ᱟᱵᱚ ᱡᱟᱦᱟᱸ ᱠᱚ ᱞᱟᱹᱭ ᱟᱵᱚᱱᱟ ᱚᱲᱟᱜ ᱦᱚᱲ ᱥᱮ ᱜᱚᱲᱚᱢ ᱦᱟᱲᱟᱢ ᱜᱚᱲᱚᱢ ᱵᱩᱲᱦᱤ ᱦᱳᱭᱛᱳ ᱟᱵᱚ ᱫᱚ ᱤᱱᱟᱹ ᱜᱮᱵᱚᱱ ᱢᱚᱱᱮ ᱠᱟᱜ ᱡᱮ ᱱᱤᱭᱟᱹ ᱫᱚ ᱱᱤᱝᱠᱟᱹ ᱦᱮᱸᱥᱮ ᱟᱵᱚ ᱡᱟᱦᱟᱸ ᱦᱚᱳᱭᱛᱳ ᱢᱮᱫ ᱛᱮᱵᱟᱹᱚᱱ ᱧᱮᱞᱟ ᱦᱭᱛᱳ ᱚᱱᱟ ᱦᱩᱭ ᱦᱚᱳᱭᱛᱳ ᱩᱱ ᱚᱠᱛᱚ ᱨᱮ ᱦᱳᱭᱛᱳ ᱚᱱᱠᱟ ᱦ ᱧᱩᱨᱩ ᱠᱟᱱᱟ ᱠᱚ ᱚᱱᱟ ᱫᱚ ᱦᱳᱭᱛᱳ ᱦᱩᱭ ᱫᱟᱲᱮᱭᱟᱜᱼᱟ ᱢᱮᱱᱠᱷᱟᱱ ᱱᱤᱛᱚᱜ ᱫᱚ ᱦᱭᱛᱳ ᱥᱮ ᱪᱮᱫ ᱚᱱᱟᱫᱚ ᱦᱳᱭ ᱛᱚ ᱟᱵᱚ ᱫᱚ ᱞᱟᱹᱭ ᱜᱟᱱᱟᱜᱼᱟ ᱡᱮ ᱩᱱᱟᱹᱜ ᱴᱟ ᱫᱚ ᱦᱚᱭᱛᱳ ᱵᱟᱵᱚᱱ ᱯᱟᱹᱛᱭᱟᱹᱜ ᱩᱱᱠᱩ ᱪᱮᱛᱟᱱ ᱠᱷᱚᱱᱟᱜ ᱧᱩᱨᱦᱟᱹᱜ ᱟᱠᱚ ᱪᱤᱠᱟᱹᱛᱮ ᱥᱮ ᱪᱮᱛᱟᱱ ᱠᱚ ᱪᱟᱞᱟᱣᱱᱟ ᱪᱤᱠᱟᱹᱛᱮ ᱦᱮᱸ ᱥᱮ ᱵᱟᱝ ᱚᱱᱠᱟ ᱢᱚᱱᱮ ᱦᱩᱭᱩᱜ ᱜᱮᱭᱟ ᱦᱮᱸ ᱥᱮ
ᱟᱨ ᱨᱚᱲ ᱟᱡᱚᱢᱚᱜ ᱠᱟᱱᱟ
ᱦᱮᱸ ᱦᱮᱸ
ᱟᱨ ᱨᱚᱲ ᱟᱸᱡᱚᱢᱚᱜ ᱠᱟᱱᱟ ᱥᱮ ᱵᱟᱝ
ᱚ ᱢᱟᱱᱮ ᱵᱟᱢ ᱨᱚᱲ ᱠᱟᱱᱟ ᱛᱚ ᱦᱳᱭ ᱛᱚ ᱨᱚᱲ ᱵᱟᱝ ᱨᱚᱲ ᱮᱭᱟ ᱛᱚ ᱦᱳᱭ ᱦᱳᱭ
ᱟᱸᱡᱚᱢᱚᱜ ᱠᱟᱱ ᱜᱮᱭᱟ ᱟᱸᱡᱚᱢᱚᱜ ᱠᱟᱱ ᱜᱮᱭᱟ
ᱦᱮᱸ ᱟᱥᱛᱮ ᱟᱥᱛᱮ ᱡᱷᱚᱛᱚ ᱨᱮᱭᱟᱜ ᱜᱮ ᱡᱮᱢᱚᱱ ᱟᱯᱰᱮᱴ ᱤᱫᱤᱜ ᱠᱟᱱᱟ ᱡᱟᱦᱟᱸ ᱫᱚ ᱪᱚᱞ ᱠᱚᱦᱚᱸ ᱟᱫ ᱩᱛᱟᱹᱨᱚᱜ ᱠᱟᱱᱟ ᱛᱟᱲᱟᱢ ᱠᱚᱨᱮᱱᱟᱜ ᱦᱚᱸ ᱞᱟᱸᱜᱟ ᱠᱚᱦᱚᱢ ᱡᱟᱦᱟᱸ ᱦᱩᱭᱩᱜ ᱦᱮᱸᱥᱮ ᱦᱮᱸ ᱢᱤᱫ ᱢᱤᱫᱴᱮᱡ ᱡᱚᱛᱚ ᱜᱮ ᱤᱭᱟᱹᱜ ᱠᱟᱱᱟ
ᱱᱮᱛᱟᱨ ᱢᱟ ᱥᱟᱱᱛᱟᱲ ᱠᱚ ᱥᱟᱱᱛᱟᱲ ᱛᱮ ᱨᱚᱲ ᱠᱚ ᱞᱟᱡᱟᱜ ᱠᱟᱱᱟ᱾
ᱦᱩᱸ
ᱱᱮᱛᱟᱨ ᱢᱟ ᱥᱟᱱᱛᱟᱲ ᱠᱚ ᱥᱟᱱᱛᱟᱲ ᱛᱮ ᱨᱚᱲ ᱦᱚᱸᱠᱚ ᱞᱟᱡᱟᱜ ᱠᱟᱱᱟ᱾ ᱠᱟᱹᱴᱤᱡ ᱡᱩᱫᱤ ᱪᱮᱛᱟᱱ ᱧᱚᱜ ᱠᱚ ᱨᱟᱠᱟᱵ ᱮᱱᱟ ᱧᱮᱞᱢᱮ ᱫᱤᱠᱩ ᱛᱮ ᱤᱝᱞᱤᱥ ᱛᱮ
ᱦᱮᱸ ᱦᱮᱸ ᱦᱮᱸ
ᱟᱪᱪᱷᱟ ᱱᱚᱣᱟᱠᱤ ᱟᱵᱚ ᱟᱯᱰᱮᱴ ᱜᱮ ᱞᱟᱹᱠᱛᱤ ᱠᱟᱱ ᱜᱮᱛᱟᱵᱚᱱᱟ ᱡᱮ ᱥᱟᱱᱛᱟᱲ ᱠᱟᱱᱟᱹᱧ ᱢᱮᱱᱛᱮ ᱥᱟᱱᱛᱟᱲ ᱛᱮ ᱵᱟᱹᱧ ᱨᱚᱲᱟ ᱥᱮ ᱤᱝᱞᱤᱥ ᱢᱟᱱᱮ ᱥᱟᱱᱛᱟᱲᱟᱜ ᱟᱹᱨᱤᱪᱟᱹᱞᱤ ᱢᱟᱱᱮ ᱵᱷᱟᱹᱜᱤᱭᱟᱜᱼᱟ ᱡᱮᱢᱚᱱ ᱵᱟᱯᱞᱟ ᱠᱚᱨᱮ ᱧᱮᱞ ᱠᱚᱢ ᱜᱮᱸ ᱠᱚ ᱠᱟᱹᱴᱤᱡ ᱠᱚ ᱪᱮᱛᱟᱱ ᱠᱟᱱᱟ ᱢᱮᱱᱫᱚ ᱜᱚᱜᱚ ᱵᱟᱵᱟ ᱛᱟᱼ ᱼᱠᱚ ᱠᱚ ᱢᱟᱪᱮᱫ ᱢᱟᱪᱮᱛᱟᱱᱤᱭᱟ ᱥᱮ ᱚᱱᱠᱟᱱᱟᱜ ᱟᱨᱚ ᱡᱟᱦᱟᱱᱟᱜ ᱢᱟᱨᱟᱝ ᱯᱚᱛ ᱠᱚ ᱠᱟᱹᱢᱤᱭᱟ ᱩᱱᱠᱩ ᱨᱮᱱ ᱜᱤᱫᱽᱨᱟᱹ ᱠᱚ ᱡᱟᱦᱟᱸᱭ ᱠᱚ ᱵᱟᱯᱞᱟ ᱠᱚᱨᱮ ᱢᱮ ᱟᱹᱰᱤ ᱠᱤᱪᱷᱩ ᱠᱚ ᱟᱯᱰᱮᱴ ᱮᱼᱟ ᱩᱱᱠᱩ ᱦᱚᱨᱚᱜ ᱵᱟᱸᱫᱮ ᱥᱟᱡᱽ ᱠᱚᱨᱮ ᱛᱚ ᱱᱚᱣᱟ ᱠᱤ ᱡᱚᱛᱷᱟᱛᱟ
ᱵᱟᱝ ᱵᱟᱝ ᱱᱚᱣᱟ ᱫᱚ ᱟᱵᱚ ᱫᱚ ᱟᱢ ᱫᱚ ᱦᱚᱭᱛᱳ ᱥᱟᱱᱛᱟᱲ ᱠᱟᱱᱟᱢ ᱚᱞᱚᱜ ᱠᱟᱱᱟᱢ ᱱᱚᱰᱮ ᱟᱢ ᱫᱚ ᱦᱚᱲᱛᱮ ᱢᱟᱱᱮ ᱴᱟᱭᱴᱮᱞᱮᱢ ᱮᱢᱮᱫ ᱛᱟᱢᱟ ᱥᱟᱱᱛᱟᱲ ᱡᱟᱸᱦᱟ ᱦᱟᱸᱥᱫᱟ ᱠᱤᱥᱠᱩ ᱡᱟᱦᱟᱱᱟᱜ ᱜᱮ ᱛᱚ ᱟᱢ ᱚᱸᱰᱮ ᱟᱨᱚ ᱢᱟᱱᱮᱢ ᱵᱮᱵᱚᱦᱟᱨ ᱫᱟ ᱫᱤᱠᱩ ᱞᱮᱠᱟ ᱚᱱᱠᱟ ᱫᱚ ᱠᱤᱱᱛᱩ ᱵᱟᱝ ᱴᱷᱤᱠ
ᱵᱟᱝᱜᱼᱟ ᱱᱮᱛᱟᱨ ᱫᱚ ᱧᱮᱞ ᱠᱚ ᱵᱟᱯᱞᱟ ᱨᱮ ᱡᱮᱢᱚᱱ ᱥᱮᱫᱟᱭ ᱢᱟ ᱢᱟᱱᱮ ᱡᱟᱦᱟᱸ ᱠᱚᱞᱮ ᱥᱤᱸᱜᱩᱨ ᱜᱮᱫᱟ ᱚᱱᱟ ᱠᱚ ᱵᱟᱸᱫᱮᱱ ᱛᱟᱦᱮᱸᱜᱼᱟ ᱱᱤᱛᱚᱜ ᱢᱟ ᱫᱤᱠᱩ ᱞᱮᱠᱟ ᱠᱚ ᱥᱟᱡᱟᱜ ᱠᱟᱱᱟ ᱚᱱᱟ ᱪᱮᱛᱟᱱ ᱨᱮ ᱦᱟᱸᱜ ᱠᱚ ᱵᱟᱸᱫᱮᱱ ᱠᱟᱱᱟ
ᱦᱳᱭ ᱦᱳᱭ ᱦᱳᱭ
ᱮᱠᱟᱞ ᱵᱟᱠᱚ ᱵᱟᱸᱫᱮᱱ ᱠᱟᱱᱟ ᱚᱱᱠᱟ ᱫᱚ ᱵᱟᱝ ᱵᱟᱸᱫᱮ ᱫᱚᱠᱚ ᱵᱟᱸᱫᱮᱱ ᱠᱟᱱ ᱜᱮᱭᱟ ᱢᱮᱱᱠᱷᱟᱱ ᱜᱮᱸᱫᱟᱜ ᱪᱮᱛᱟᱱ ᱨᱮ ᱟᱫᱚ ᱛᱤᱱᱟᱹᱜ ᱡᱚᱛᱷᱟᱛᱟ
ᱚ ᱦᱳᱭ ᱧᱮᱞᱚᱜᱚᱜ ᱠᱟᱱ ᱜᱮᱭᱟ ᱟᱨᱠᱤ ᱚᱱᱠᱟ ᱜᱮ ᱤᱧ ᱦᱩᱧ ᱧᱮᱞ ᱠᱟᱫ ᱠᱩᱧ ᱧᱮᱞ ᱵᱟᱲᱟ ᱠᱟᱫ ᱠᱩᱧ ᱚᱱᱟ ᱫᱚ ᱦᱮᱸᱥᱮ
ᱦᱩᱸ ᱟᱨ ᱟᱵᱟᱨ ᱱᱮᱛᱟᱨ ᱵᱟᱹᱦᱩᱲᱤᱭᱟᱹ ᱢᱟ